ᱦᱮᱞᱳ ᱨᱚᱲ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ ᱤᱧᱟᱹᱜ ᱟᱸᱡᱚᱢᱚᱜ ᱠᱟᱱᱟ?
ᱦᱮᱸ ᱟᱸᱡᱚᱢᱚᱜ ᱠᱟᱱᱟ ᱾
ᱦᱩᱸ ᱾
ᱟᱪᱪᱷᱟ ᱮᱸᱫ ᱦᱮᱸ ᱞᱟᱹᱭ ᱫᱟᱹᱧ ᱮ ᱱᱤᱛᱚᱜ ᱫᱚ ᱪᱮᱫ ᱡᱚᱢ ᱵᱟᱲᱟ ᱠᱮᱫᱟᱢ?
ᱟᱹᱣᱨᱤᱧ ᱡᱚᱢ ᱵᱟᱲᱟᱭᱟ, ᱱᱚᱜ-ᱚᱭ ᱤᱧ ᱫᱩᱲᱩᱵ ᱠᱟᱱᱟ ᱾ ᱟᱢᱜᱮ?
ᱚ ᱟᱨ ᱤᱧ ᱫᱚ ᱵᱚᱞᱛᱮ ᱱᱚᱜ-ᱚᱭ ᱫᱟᱠᱟᱧ ᱡᱚᱢ ᱵᱟᱲᱟ ᱠᱮᱫᱟ ᱫᱟᱠᱟ ᱡᱚᱢ ᱵᱟᱲᱟ ᱠᱟᱛᱮᱜ ᱤᱧ ᱫᱩᱲᱩᱵ ᱟᱠᱟᱱᱟ ᱾
ᱚ ᱪᱮᱫ ᱩᱛᱩ ᱦᱩᱭ ᱠᱟᱱ ᱛᱟᱦᱮᱱᱟ ᱛᱟᱦᱚᱞᱮ?
ᱩᱛᱩ ᱵᱚᱞᱛᱮ ᱛᱮᱦᱮᱧ ᱫᱚ ᱚᱱᱠᱟ ᱵᱮᱞᱮ, ᱟᱨ ᱚᱱᱠᱟ ᱟᱞᱩᱨ ᱠᱟᱨᱤ ᱾ ᱢᱟᱱᱮ ᱟᱨᱠᱤ ᱾
ᱤᱥᱤᱱ ᱵᱟᱥᱟᱝ ᱠᱚᱫᱚᱢ ᱵᱟᱰᱟᱭ ᱜᱮᱭᱟ ᱛᱟᱦᱚᱞᱮ?
ᱤᱥᱤᱱ ᱵᱟᱥᱟᱝ ᱦᱳᱥᱴᱮᱞ ᱨᱮ ᱛᱟᱦᱮᱸ ᱦᱩᱭᱩᱜ-ᱟ ᱛᱚ ᱟᱫᱚ ᱦᱳᱥᱴᱮᱞ ᱨᱮᱜᱮ ᱤᱥᱤᱱ ᱟᱠᱚ ᱾
ᱚᱸᱻ
ᱦᱮᱸ ᱛᱚ ᱤᱥᱤᱱ ᱵᱟᱥᱟᱝ ᱠᱚᱫᱚ ᱵᱟᱲᱟᱭ ᱫᱚ ᱢᱮᱱᱟᱜ-ᱟ, ᱱᱤᱭᱚᱢ ᱞᱮᱠᱟ ᱫᱚ ᱟᱨᱠᱤ ᱱᱤᱡᱮ ᱡᱚᱢ ᱞᱮᱠᱟ ᱫᱚ ᱾
ᱵᱟᱠᱷᱟᱡ ᱱᱤᱡᱮ ᱡᱚᱢ ᱞᱮᱠᱟ ᱵᱟᱢ ᱥᱮᱬᱟ ᱞᱮᱠᱷᱟᱡ ᱡᱷᱚᱛᱚ ᱦᱚᱲ ᱫᱚ ᱦᱟᱸᱜ ᱥᱚᱵᱽ ᱥᱚᱢᱚᱭ ᱫᱚ ᱵᱟᱠᱚ ᱛᱟᱦᱮᱱᱟ ᱦᱟᱸᱜ ᱥᱮ ᱥᱩᱨ ᱠᱚᱨᱮ ᱫᱚ ᱾
ᱦᱮᱸ ᱦᱮᱸ ᱾ ᱵᱟᱠᱷᱟᱱ ᱱᱚᱝᱠᱟ ᱟᱹᱰᱤ ᱦᱚᱲᱤᱧ ᱟᱸᱡᱚᱢ ᱵᱟᱲᱟ ᱟᱠᱟᱫ ᱠᱚᱣᱟ ᱡᱟᱦᱟᱸᱭ ᱤᱥᱤᱱ ᱵᱟᱥᱟᱝ ᱵᱟᱠᱚ ᱠᱚ ᱵᱟᱲᱟᱭᱟ ᱟᱡ ᱜᱮ ᱞᱮᱭ ᱮᱫᱟᱭ ᱾ ᱞᱮᱭ ᱮᱫᱟᱭ ᱡᱮ ᱚᱱᱠᱟ ᱥᱩᱠᱨᱤ ᱡᱤᱞ ᱠᱚᱫᱚᱧ ᱠᱤᱨᱤᱧ ᱟᱠᱟᱫᱟ ᱤᱥᱤᱱ ᱫᱚ ᱵᱟᱹᱧ ᱵᱟᱲᱟᱭᱟ ᱟᱫᱚ ᱪᱤᱠᱟᱹᱭᱟ ᱚᱲᱟᱜ ᱦᱚᱲ ᱦᱚᱸ ᱵᱟᱹᱱᱩᱜ ᱠᱚᱣᱟ, ᱨᱟᱯᱟᱜ ᱠᱟᱛᱮ ᱡᱚᱢ ᱦᱩᱭᱮᱱ ᱛᱤᱧᱟ ᱥᱩᱠᱨᱤ ᱡᱤᱞ ᱾
ᱚ ᱾
ᱠᱷᱩᱵ ᱡᱷᱟᱢᱮᱞᱟ ᱜᱮ ᱤᱥᱤᱱ ᱫᱚ ᱟᱫᱚ ᱚᱱᱟ ᱠᱷᱟᱹᱛᱤᱨ ᱞᱟᱹᱭ ᱵᱟᱲᱟᱭᱤᱧᱟᱹ ᱤᱥᱤᱱ ᱫᱚ ᱵᱟᱵᱩ ᱥᱮᱬᱟ ᱠᱟᱜ ᱢᱮ ᱾ ᱠᱷᱩᱵ ᱮᱠᱴᱟ
ᱟᱫᱚ ᱵᱟᱝᱢᱟ ᱚᱠᱚᱭᱮᱢ ᱢᱮᱱ ᱵᱟᱲᱟᱣᱭᱟ ᱢᱟ ᱤᱥᱤᱱ ᱠᱟᱹᱛᱤᱧ ᱢᱮ ᱥᱮ ᱪᱮᱫ ᱾ ᱮᱴᱟᱜ ᱦᱚᱲ ᱫᱚ ᱦᱟᱸᱜ ᱚᱱᱠᱟ ᱫᱚᱢ ᱞᱟᱹᱭ ᱫᱟᱲᱮᱭᱟᱠᱚᱣᱟ ᱡᱟᱦᱟᱸᱭ ᱱᱚᱝᱠᱟᱢ ᱧᱮᱞ ᱴᱷᱤᱠ ᱠᱟᱜ ᱠᱚᱣᱟ, ᱢᱚᱸᱡᱽ ᱡᱟᱦᱟᱸ ᱥᱟᱹᱜᱟᱹᱭ ᱵᱷᱟᱹᱜᱤ ᱦᱮᱱᱟᱜ ᱛᱟᱵᱤᱱᱟ ᱩᱱᱤ ᱫᱚ ᱦᱟᱸᱜ ᱴᱷᱤᱠ ᱜᱮᱭ ᱤᱥᱤᱱ ᱵᱟᱥᱟᱝ-ᱟ ᱟᱨ ᱥᱚᱯᱚᱴ ᱫᱚ ᱦᱟᱸᱜ ᱫᱚ ᱵᱟᱠᱚ ᱤᱥᱤᱱ ᱵᱟᱥᱟᱝ-ᱟ ᱾
ᱦᱮᱸ ᱾
ᱦᱩᱸ ᱾
ᱟᱨ ᱱᱮᱛᱟᱨ ᱫᱚ ᱤᱥᱤᱱ ᱵᱟᱥᱟᱝ ᱫᱚ ᱚᱱᱟ ᱠᱷᱟᱹᱛᱤᱨ ᱵᱟᱹᱧ ᱚᱥᱩᱵᱤᱫᱟ ᱵᱟᱹᱧ ᱢᱚᱱᱮᱭᱟ, ᱯᱷᱳᱱ ᱛᱚ ᱢᱮᱱᱟᱜ ᱯᱷᱳᱱ ᱨᱮᱢ ᱥᱟᱨᱡᱽ ᱠᱮᱫᱟ ᱟᱹᱞᱩ ᱵᱤᱞᱮᱢ ᱩᱛᱩᱭᱟ ᱥᱮ ᱪᱮᱫ ᱚᱱᱠᱟ
ᱧᱮᱞ ᱢᱮ ᱟᱨ ᱤᱥᱤᱱ ᱢᱮ ᱦᱮᱸ ᱥᱮ ᱾
ᱦᱮᱸ ᱦᱮᱸ ᱧᱮᱞ ᱢᱮ ᱟᱨ ᱤᱥᱤᱱ ᱢᱮ ᱾
ᱯᱷᱳᱱ ᱨᱮᱦᱚᱸ ᱟᱹᱰᱤ ᱥᱩᱵᱤᱫᱷᱟ ᱦᱮᱱᱟᱜ ᱟᱠᱟᱫ ᱛᱟᱵᱚᱱᱟ ᱡᱟᱦᱟᱸᱱ ᱡᱤᱱᱤᱥ ᱵᱟᱵᱚᱱ ᱫᱟᱲᱮᱭᱟᱜᱼᱟ ᱯᱷᱳᱱ ᱦᱮᱱᱟᱜ ᱟᱠᱟᱫ ᱛᱟᱵᱚᱱᱟ, ᱥᱚᱝᱜᱮ ᱥᱚᱝᱜᱮ ᱵᱚᱱ ᱠᱩᱞᱤ ᱠᱮᱫᱮ ᱜᱮ ᱯᱷᱳᱱ ᱜᱮ ᱦᱮᱸᱥᱮ ᱾
ᱦᱮᱸ ᱾ ᱟᱫᱚ ᱪᱮᱠᱟᱭᱟᱵᱚᱱ ᱱᱚᱝᱠᱟ ᱥᱳᱥᱟᱞ ᱢᱤᱰᱤᱭᱟ ᱱᱮᱛᱟᱨ ᱡᱩᱜᱽ ᱫᱚ ᱦᱮᱡ ᱟᱠᱟᱱᱟ ᱱᱤᱛᱚᱜ ᱫᱚ ᱚᱲᱟᱜ ᱚᱲᱟᱜ ᱾ ᱯᱷᱳᱱ ᱢᱳᱚᱵᱟᱭᱤᱞ ᱠᱚ ᱦᱮᱡ ᱥᱮᱴᱮᱨ ᱟᱠᱟᱱᱟ ᱟᱛᱳ ᱟᱛᱳ ᱴᱟᱣᱟᱨ ᱠᱚᱦᱚᱸ ᱱᱮᱴᱳᱣᱟᱨᱠ ᱠᱚ ᱢᱚᱴᱟᱢᱩᱴᱤ ᱥᱮᱴᱮᱨ ᱧᱚᱜ ᱟᱠᱟᱱᱟ ᱾
ᱚ ᱾ ᱞᱟᱦᱟ ᱛᱮᱫᱚ ᱦᱟᱸᱜ ᱚᱱᱠᱟ ᱫᱚ ᱦᱟᱸᱜ ᱵᱟᱝ ᱛᱟᱦᱮᱸ ᱠᱟᱱᱟ ᱥᱮᱱᱚᱜ ᱦᱩᱭᱩᱜ ᱠᱟᱱ ᱛᱟᱵᱚᱱ ᱛᱟᱦᱮᱱᱟ ᱾ ᱞᱟᱦᱟ ᱛᱮᱫᱚ ᱪᱤᱴᱷᱤ ᱥᱟᱠᱟᱢ ᱠᱚ ᱛᱟᱦᱮᱸ ᱠᱟᱱᱟ, ᱟᱹᱰᱤ ᱪᱤᱴᱷᱤ ᱠᱚᱛᱮ ᱜᱮ ᱚᱞ ᱦᱩᱭᱩᱜ ᱠᱟᱱ ᱛᱟᱦᱮᱸᱱᱟ ᱡᱟᱦᱟ ᱜᱮ ᱾ ᱡᱟᱦᱱᱟᱜ ᱮᱠᱷᱚᱱ ᱫᱚ ᱟᱨ ᱪᱟᱵᱟ ᱟᱠᱟᱱᱟ, ᱚᱱᱠᱟ ᱦᱮᱱᱟᱜ ᱨᱮᱦᱚᱸ ᱢᱟᱱᱮ ᱯᱷᱳᱱ ᱦᱮᱱᱟᱜ ᱟᱠᱟᱫᱟ ᱯᱷᱳᱱ ᱟᱭ ᱢᱮ ᱛᱤᱱᱟᱹᱜ ᱟᱨᱚᱧ ᱪᱤᱠᱟᱹ ᱵᱟᱲᱟᱭᱟ ᱾ ᱠᱷᱟᱱ ᱫᱚ ᱯᱷᱳᱱ ᱛᱮᱜᱮ ᱵᱚᱱ ᱡᱳᱜᱟᱡᱳᱜᱚᱜ ᱫᱚ ᱟᱹᱰᱤ ᱡᱚᱞᱫᱤ ᱾
ᱦᱮᱸ ᱱᱮᱛᱟᱨ ᱵᱚᱞᱛᱮ ᱟᱹᱰᱤ ᱠᱤᱪᱷᱩ ᱜᱮ, ᱡᱩᱫᱤ ᱡᱮᱢᱚᱱ ᱟᱞᱮ ᱟᱛᱳ ᱥᱮᱫ ᱫᱚ ᱡᱮᱢᱚᱱ ᱞᱟᱦᱟ ᱟᱠᱟᱱᱟ ᱞᱟᱦᱟᱛᱮ ᱵᱚᱞᱛᱮ ᱥᱮᱫᱤᱱ ᱜᱮ ᱥᱮᱫᱤᱱ ᱠᱟᱨᱮᱱᱴ ᱦᱮᱡ ᱟᱠᱟᱱᱟ ᱾ ᱟᱫᱚ ᱞᱟᱦᱟ ᱛᱮᱫᱚ ᱯᱳᱭᱞᱳ ᱯᱳᱭᱞᱳ ᱰᱤᱵᱟᱹ ᱟᱞᱳ ᱛᱮᱜᱮ ᱛᱟᱦᱮᱸ ᱦᱩᱭ ᱟᱠᱟᱱᱟ ᱾ ᱰᱤᱵᱟᱹ ᱟᱞᱳ ᱜᱮᱢ ᱟᱹᱭᱩᱵ ᱠᱷᱟᱱ ᱜᱮᱢ ᱡᱚᱜ ᱥᱟᱯᱷᱟᱭ ᱟᱠᱚ ᱚᱲᱟᱜ ᱦᱚᱲ ᱱᱚᱣᱟ ᱜᱮᱢ ᱠᱮᱨᱟᱥᱤᱱ ᱦᱚᱸᱠᱚ ᱮᱢ ᱠᱚᱜᱼᱟ ᱠᱩᱱᱴᱤ ᱨᱮ ᱚᱱᱟ ᱠᱚ ᱛᱮᱜᱮ ᱧᱤᱫᱟᱹ ᱟᱸᱜᱟ ᱦᱩᱭᱩᱜ ᱠᱟᱫ ᱢᱮ ᱾ ᱮᱱᱠᱷᱟᱱ ᱱᱤᱛᱚᱜ ᱵᱤᱡᱽᱞᱤ ᱠᱚᱦᱚᱸ ᱠᱚ ᱦᱮᱡ ᱥᱮᱴᱮᱨ ᱮᱱᱟ, ᱚᱱᱟ ᱨᱮᱱᱟᱜ ᱫᱤᱱ ᱠᱚᱫᱚ ᱯᱟᱨᱚᱢ ᱮᱱᱟ ᱟᱨᱠᱤ ᱾
ᱦᱩᱸ ᱾ ᱱᱚᱛᱮ ᱵᱤᱡᱽᱞᱤ ᱵᱟᱝ ᱛᱟᱦᱮᱸ ᱨᱮᱫᱚ ᱟᱹᱰᱤ ᱠᱚᱥᱴᱚ ᱥᱮ ᱡᱟᱦᱟᱱᱟᱜ ᱧᱩᱛ ᱨᱮᱠᱤ ᱡᱚᱢ ᱦᱩᱭᱩᱜ ᱛᱟᱢᱟ, ᱡᱟᱦᱟᱱᱟᱜ ᱧᱩᱛ ᱨᱤᱜᱤ ᱠᱚᱨᱟᱣ ᱦᱩᱭᱩᱜ ᱛᱟᱢᱟ, ᱰᱤᱜᱽᱨᱤ ᱵᱟᱹᱛᱤ ᱫᱚ ᱛᱤᱱᱟᱹᱜ ᱮ ᱡᱩᱞᱩᱜᱼᱟ ᱥᱩᱨ ᱨᱮᱜᱮ ᱥᱟᱢᱱᱮ ᱨᱮᱜᱮ ᱱᱟᱥᱮ ᱱᱟᱥᱮ ᱧᱮᱞᱚᱜᱼᱟ ᱢᱚᱡᱽ ᱜᱮ ᱾ ᱟᱨ ᱵᱟᱠᱤ ᱴᱟᱭ ᱫᱚ ᱧᱩᱛᱜ ᱜᱮ ᱧᱮᱞᱚᱜᱼᱟ ᱢᱮᱱᱛᱮ ᱾
ᱦᱮᱸ
ᱦᱩᱸ
ᱟᱫᱚ ᱠᱤᱱᱛᱩ ᱧᱮᱞᱢᱮ ᱚᱱᱟ ᱠᱚ ᱦᱮᱡ ᱮᱱᱟ ᱢᱟᱱᱮ ᱵᱤᱡᱽᱞᱤ ᱵᱟᱹᱛᱤ ᱠᱚ ᱦᱮᱡ ᱱᱟ ᱠᱟᱨᱮᱱᱴ ᱠᱤᱱᱛᱩ ᱢᱮᱱᱠᱷᱟᱱ ᱟᱨ ᱰᱤᱵᱟᱹ ᱠᱚ ᱡᱟᱦᱟᱱᱟᱜ ᱞᱚᱱᱰᱷᱚᱱ ᱠᱚ ᱚᱱᱟ ᱠᱚᱫᱚ ᱟᱵᱚ ᱯᱚᱨᱮᱱ ᱜᱤᱫᱽᱨᱟᱹ ᱫᱚ ᱵᱟᱠᱚ ᱵᱩᱡᱽ ᱫᱟᱲᱮᱭᱟᱜᱼᱟ ᱡᱮ ᱚᱱᱠᱟᱱ ᱞᱚᱱ ᱴᱷᱚᱱ ᱡᱤᱱᱤᱥ ᱠᱚ
ᱦᱳᱭ ᱦᱳᱭ ᱮᱠᱫᱚᱢ ᱮᱠᱫᱚᱢ ᱴᱷᱤᱠ ᱠᱟᱛᱷᱟ ᱵᱮᱱ ᱢᱮᱱ ᱠᱟᱫᱟ ᱱᱚᱣᱟ ᱫᱚ ᱡᱟᱦᱟᱸᱭ ᱟᱵᱚᱨᱮᱱ ᱡᱟᱦᱟᱸᱭ ᱱᱤᱭᱩ ᱡᱮᱱᱟᱨᱮᱥᱚᱱ ᱠᱚ ᱦᱤᱡᱩᱜ ᱠᱟᱱᱟ ᱦᱟᱸᱜ ᱩᱱᱠᱩ ᱫᱚ ᱦᱟᱸᱜ ᱵᱟᱝᱠᱚ ᱵᱩᱡ ᱫᱟᱲᱮᱭᱟᱜᱼᱟ ᱡᱮ ᱱᱚᱣᱟ ᱨᱮᱱ ᱞᱮᱱᱴᱷᱮᱱ ᱵᱟᱹᱛᱤ ᱱᱚᱣᱟ ᱠᱮᱨᱟᱥᱤᱱ ᱫᱩᱞ ᱠᱟᱛᱮᱫ ᱜᱮ ᱡᱩᱞᱩᱜ ᱠᱟᱱᱟ ᱛᱟᱦᱮᱸ ᱱᱟ ᱦᱮᱸ ᱥᱮ
ᱢᱤᱫᱴᱟᱝ ᱫᱚ ᱨᱮᱱᱴᱚᱱ ᱵᱟᱛᱤ ᱠᱚ ᱢᱮᱛᱟᱜᱼᱟ ᱢᱤᱫᱴᱤᱡ ᱫᱚ ᱰᱤᱵᱨᱤ ᱵᱟᱹᱛᱤ ᱚᱱᱟ ᱛᱷᱚᱲᱟ ᱤᱭᱟᱹ ᱧᱚᱜ ᱜᱤ ᱛᱮᱦᱮᱱᱟ ᱚᱱᱟ ᱦᱚᱸ ᱚᱱᱟ ᱛᱤᱜᱤ ᱠᱮᱨᱟᱥᱤᱱ ᱛᱤᱜᱤ ᱪᱟᱹᱞᱩᱜᱼᱟ᱾
ᱵᱟᱨ ᱨᱚᱠᱚᱢᱟᱜ ᱛᱮᱦᱮᱸ ᱠᱟᱱᱟ ᱦᱩᱸ
ᱟᱨ ᱡᱮᱢᱚᱱ ᱩᱱ ᱥᱚᱢᱳᱭ ᱨᱮ ᱧᱮᱞ ᱦᱳᱭ ᱠᱟᱱᱟ ᱮᱸ ᱚᱲᱟᱜ ᱠᱚ ᱞᱟᱹᱭᱤᱴ ᱫᱚ ᱛᱟᱦᱮᱸ ᱠᱟᱱᱟ ᱵᱮᱴᱟᱨᱤ ᱚᱱᱮ ᱜᱳᱞ ᱜᱳᱞ ᱢᱚᱴᱟ ᱢᱚᱴᱟ ᱵᱮᱴᱟᱨᱤ ᱫᱤᱭᱮ ᱞᱟᱹᱭᱤᱴ ᱛᱟᱦᱮᱸ ᱠᱟᱱᱟ ᱱᱚᱣᱟ ᱠᱚ ᱞᱟᱹᱭᱤᱴ ᱫᱚ ᱱᱮᱛᱟᱨ ᱫᱚ ᱵᱟᱹᱧ ᱧᱮᱞ ᱧᱟᱢ ᱫᱟ᱾
ᱦᱳᱭ ᱚᱱᱟ ᱜᱳᱞ ᱜᱤ ᱵᱮᱴᱟᱨᱤ ᱛᱷᱚᱲᱟ ᱡᱤᱞᱤᱧ ᱧᱚᱜ ᱢᱚᱴᱟ ᱧᱚᱜ ᱜᱤ ᱛᱮᱦᱮᱸ ᱠᱟᱱᱟ ᱛᱚ ᱟᱢᱟᱜ ᱫᱚ ᱟᱫᱚ ᱚᱱᱟ ᱫᱚ ᱯᱟᱛᱞᱟᱣᱟᱜ ᱛᱮᱦᱮᱸ ᱠᱟᱱᱟ ᱛᱚ ᱢᱳᱴ ᱞᱟᱦᱟ ᱛᱮᱫᱚ ᱢᱚᱴᱟᱣᱟᱜ ᱜᱤ ᱵᱤᱥᱤ ᱛᱮᱦᱮᱸ ᱠᱟᱱᱟ ᱵᱮᱴᱟᱹᱨᱤ ᱫᱚ ᱢᱚᱴᱟ ᱜᱤ ᱛᱮᱦᱮᱱ ᱠᱟᱱ ᱛᱮᱦᱮᱱᱟ᱾ ᱚᱱᱟ ᱛᱤᱜᱤ ᱮᱠᱷᱚᱱ ᱫᱚᱢᱟ ᱥᱳᱵ ᱥᱟᱡᱟᱨ ᱥᱤᱥᱴᱮᱢ ᱥᱮᱸ᱾ ᱛᱩᱜ ᱤᱫᱤᱭᱩᱣᱟᱹ ᱠᱟᱱᱟ᱾ ᱞᱟᱲᱟ ᱠᱟᱛᱮᱜ ᱦᱚᱸ ᱵᱟᱵᱩᱱ ᱧᱮᱞ ᱫᱟᱲᱮᱭᱟᱜ ᱠᱟᱱᱟ ᱥᱮ ᱵᱮᱴᱟᱹᱨᱤ ᱦᱮᱱᱟᱜ ᱠᱟᱫᱟ ᱥᱮ ᱪᱮᱜ ᱠᱟᱱᱟᱜ ᱵᱮᱴᱟᱹᱨᱤ ᱦᱮᱱᱟᱜ ᱠᱟᱫᱟ᱾ ᱮᱠᱷᱚᱱ ᱢᱟ ᱥᱳᱵ ᱯᱷᱤᱴᱤᱝ ᱠᱚᱨᱟ ᱜᱤ ᱛᱮᱦᱮᱱ ᱠᱟᱱᱟ ᱵᱟᱵᱚᱱ ᱞᱟᱜᱟᱛ ᱠᱷᱟᱹᱞᱤ ᱪᱟᱨᱡ ᱨᱮᱵᱩᱱ ᱞᱟᱜᱟᱣᱼᱟ ᱡᱟᱨᱡ ᱮᱱ ᱜᱤ ᱴᱚᱨᱪ ᱵᱟᱥ ᱟᱨ ᱵᱚᱱ ᱥᱮᱱ ᱮᱱ ᱜᱮ ᱡᱟᱦᱟᱸ ᱥᱮᱜ ᱧᱤᱸᱫᱟᱹ ᱧᱩᱛ᱾ ᱦᱩᱸ
ᱟᱫᱚ ᱧᱮᱞ ᱢᱮ ᱞᱟᱦᱟᱛᱮ ᱡᱚᱠᱷᱚᱱ ᱢᱳᱵᱟᱭᱤᱞ ᱠᱚ ᱛᱟᱦᱮᱸ ᱠᱟᱱ ᱛᱟᱵᱚᱱᱟ ᱠᱤᱯᱮᱰ ᱠᱚ ᱠᱤᱯᱮᱰ ᱠᱚᱨᱮ ᱫᱚ ᱱᱚᱣᱟ ᱠᱟᱱᱟ ᱮᱸ ᱵᱮᱴᱟᱨᱤ ᱠᱚ ᱧᱮᱞ ᱢᱮ ᱠᱚᱢ ᱡᱟᱦᱟᱸ ᱛᱤᱯᱩ ᱢᱳᱵᱟᱭᱤᱞ ᱫᱚ ᱵᱮᱴᱟᱨᱤ ᱠᱚᱢ ᱵᱟᱲᱟ ᱠᱮᱜ ᱛᱮ ᱟᱸ ᱚᱝᱠᱟ ᱟᱱᱮ ᱪᱟᱨᱡᱟᱨ ᱠᱚ ᱱᱚᱝᱠᱟ ᱧᱟᱢ ᱠᱚᱣᱟ ᱵᱮ ᱮᱸ ᱵᱮᱴᱟᱨᱤ ᱦᱚᱸᱢ ᱪᱟᱨᱡ ᱫᱟᱲᱮᱜ ᱢᱮᱱᱠᱷᱟᱱ ᱱᱮᱛᱟᱨ ᱫᱚ ᱚᱜᱚᱭ ᱢᱟᱨᱟᱝ ᱯᱷᱳᱱ ᱠᱚ ᱢᱮᱱᱟᱜᱼᱟ ᱟᱫᱚ ᱢᱟᱨᱟᱝ ᱯᱷᱳᱱ ᱫᱚ ᱵᱮᱨᱴᱟᱨᱤ ᱦᱚᱸ ᱠᱷᱩᱞᱟᱹᱣ ᱠᱟᱛᱮ ᱧᱮᱞ ᱦᱚᱸ ᱵᱟᱢ ᱫᱟᱲᱮᱭᱟᱜᱼᱟ ᱚᱱᱠᱟᱱᱟᱜ ᱦᱚᱸ ᱛᱩᱫ ᱠᱟᱱᱟ᱾
ᱦᱩᱸᱻ ᱞᱟᱦᱟ ᱛᱮᱫᱚ ᱡᱟᱦᱟᱱᱟᱜ ᱡᱟᱦᱟᱭ ᱨᱮᱱ ᱵᱮᱴᱟᱨᱤ ᱜᱮ ᱟᱹᱜᱩ ᱠᱤᱫᱤ ᱛᱮᱢ ᱪᱟᱨᱡ ᱨᱮᱢ ᱞᱟᱜᱟᱣ ᱠᱟᱫᱮᱭᱟ᱾ ᱟᱨ ᱮᱠᱷᱟᱱ ᱫᱚ ᱚᱱᱟ ᱫᱚ ᱵᱟᱝ ᱦᱳᱭᱳᱜ ᱠᱟᱱᱟ ᱟᱢᱟᱜ ᱡᱩᱫᱤ ᱯᱟᱹᱲ ᱵᱟᱝ ᱵᱟᱹᱱᱩᱜ ᱠᱟᱫᱟ ᱚᱱᱠᱟᱱᱟᱜ ᱛᱟᱦᱚᱞᱮ ᱫᱚ ᱛᱟᱦᱮᱸᱭᱮᱱ ᱛᱟᱢᱟ ᱯᱷᱳᱱ ᱚᱝᱠᱟ ᱜᱤ ᱪᱟᱨᱡ ᱦᱚᱸ ᱵᱟᱝ ᱪᱟᱨᱡᱚᱜ ᱠᱟᱱᱟ᱾
ᱮᱸᱻ
ᱞᱟᱦᱟ ᱛᱮᱫᱚ ᱟᱵᱟᱨ ᱤᱭᱟᱹ ᱞᱟᱦᱟ ᱛᱮᱫᱚ ᱟᱵᱟᱨ ᱞᱮᱭᱫᱤᱧ ᱞᱟᱦᱟ ᱛᱮᱫᱚ ᱟᱵᱟᱨ ᱠᱚᱞ ᱥᱤᱥᱴᱮᱢ ᱛᱟᱦᱮᱸ ᱠᱟᱱᱟ ᱚᱱᱟ ᱡᱟᱦᱟᱸ ᱯᱚᱱᱫᱨᱚ ᱥᱚ ᱯᱚᱱᱫᱨᱚ ᱴᱟᱠᱟ ᱥᱮ ᱫᱚᱥ ᱴᱟᱠᱟ ᱠᱟᱛᱮ ᱧᱟᱢᱚᱜ ᱠᱟᱱ ᱛᱟᱦᱮᱱᱟ ᱚᱱᱟ ᱢᱤᱫ ᱴᱟᱠᱟ ᱯᱚᱭᱥᱟ ᱛᱮᱠᱚ ᱪᱷᱟᱲᱟᱣ ᱮᱫ ᱠᱟᱱ ᱛᱟᱦᱮᱸᱱ ᱛᱮ ᱟᱨ ᱱᱟᱢᱵᱟᱨ ᱛᱟᱦᱮᱱ ᱠᱟᱱ ᱛᱟᱦᱮᱸ ᱛᱮ ᱚᱱᱟᱛᱮ ᱨᱤᱪᱟᱨᱡ ᱦᱩᱭᱩᱜ ᱠᱟᱱ ᱛᱟᱦᱮᱸᱱᱟ ᱨᱤᱪᱟᱨᱡ ᱢᱮ ᱥᱟᱛ ᱴᱟᱠᱟ ᱥᱮ ᱛᱤᱱᱟᱹᱜ ᱧᱟᱢᱚᱜᱼᱟ ᱛᱟᱯᱚᱨᱮ ᱯᱷᱳᱱ ᱪᱟᱞᱟᱜ ᱠᱟᱱ ᱛᱟᱦᱮᱱᱟ ᱾
ᱦᱮᱸ ᱠᱟᱨᱚᱱ ᱚᱱᱟ ᱚᱠᱛᱚ ᱨᱮᱫᱚ ᱚᱱᱠᱟ ᱟᱱᱞᱤᱢᱤᱴᱮᱰ ᱠᱚᱞ ᱫᱚ ᱵᱟᱝ ᱦᱮᱡ ᱞᱮᱱᱟ ᱾ ᱛᱚᱠᱷᱚᱱ ᱫᱚ ᱟᱹᱰᱤ ᱚᱲᱟᱜ ᱚᱲᱟᱜ ᱨᱮ ᱱᱚᱝᱠᱟ ᱧᱮᱞ ᱦᱳᱭ ᱠᱟᱱᱟ ᱚᱱᱟ ᱱᱟ ᱫᱚ ᱢᱟᱞ ᱯᱮᱨᱮᱡ ᱠᱮᱭᱟ ᱟᱨ ᱥᱟᱶᱛᱮ ᱚᱱᱟ ᱦᱚᱸ ᱵᱤᱨᱟᱹᱴ ᱚᱯᱷᱟᱨ ᱦᱟᱹᱡᱩᱜ ᱠᱚᱜ-ᱟ ᱡᱩᱫᱤ ᱢᱟᱱᱮ ᱟᱢ ᱢᱤᱱᱤᱴ ᱨᱮ ᱫᱚᱥ ᱫᱚᱥ ᱯᱚᱭᱥᱟ ᱠᱚᱞ ᱦᱮᱡ ᱠᱟᱜ ᱢᱮᱭᱟ ᱢᱟᱱᱮ ᱵᱤᱨᱟᱴ ᱵᱮᱯᱟᱨ ᱟᱢ ᱫᱚ ᱾
ᱦᱩᱸᱻ ᱾
ᱚᱱᱠᱟᱱᱟᱜ ᱚᱵᱚᱥᱛᱟ ᱾
ᱟᱨ ᱚᱱᱟ ᱫᱚ ᱟᱫᱚᱢ ᱦᱚᱲ ᱫᱚ ᱥᱚᱸᱜᱮ ᱨᱮᱠᱚ ᱫᱚᱦᱚ ᱠᱟᱜ ᱠᱟᱱ ᱛᱟᱦᱮᱱᱟ ᱢᱳᱵᱟᱭᱤᱞ ᱾ ᱢᱟᱱᱮ ᱠᱤᱯᱤᱰ ᱯᱷᱳᱱ ᱛᱟᱭᱚᱢ ᱨᱤᱜᱮ ᱠᱚ ᱫᱚᱦᱚ ᱠᱟᱜ ᱠᱟᱱ ᱛᱟᱸᱦᱮᱱᱟ ᱚᱱᱟ ᱾ ᱟᱹᱣᱨᱤ ᱢᱟᱱᱮ ᱪᱷᱟᱲᱟᱣ ᱨᱤᱜᱤ ᱢᱟᱱᱮ ᱵᱷᱤᱛᱤᱨ ᱨᱮ ᱡᱮᱢᱚᱱ ᱛᱮᱦᱮᱱ ᱢᱟ ᱯᱟᱥᱮᱡ ᱛᱤᱱ ᱠᱚᱨᱮ ᱨᱤᱪᱟᱨᱡᱽ ᱪᱟᱵᱟ ᱜᱚᱫᱚᱜ ᱛᱟᱦᱮᱱᱟ ᱮᱸᱰᱮᱠᱷᱟᱱ ᱚᱱᱟ ᱴᱟᱜ ᱩᱰᱩᱠ ᱠᱮᱜ ᱜᱮ ᱾ ᱚᱱᱟ ᱢᱩᱪᱷᱟᱹᱣ ᱠᱮᱜ ᱜᱮ ᱱᱟᱢᱵᱟᱨᱮ ᱚᱞ ᱠᱮᱜ ᱜᱮ ᱟᱨ ᱨᱤᱪᱟᱨᱡᱽ ᱮᱱ ᱛᱟᱭ ᱜᱤ ᱾
ᱚ ᱾ ᱟᱪᱪᱷᱟ ᱚᱱᱟ ᱢᱳᱵᱟᱭᱤᱞ ᱠᱟᱹᱛᱷᱟᱢ ᱱᱚᱝᱠᱟᱢ ᱞᱟᱹᱭ ᱠᱮᱫ ᱠᱷᱟᱱ ᱢᱮᱫᱹᱴᱟᱝ ᱠᱟᱹᱛᱷᱟ ᱩᱭᱦᱟᱹᱨᱮᱜ ᱟᱹᱧ ᱠᱟᱱᱟ ᱢᱮᱫᱹᱴᱟᱝ ᱚᱱᱠᱟ ᱮᱸ ᱠᱟᱠᱤ ᱦᱚᱲᱹ ᱥᱮ ᱚᱠᱚᱭ ᱪᱚᱝ ᱚᱱᱠᱟ ᱢᱚᱴᱟᱹᱢᱩᱴᱤ ᱠᱟᱹᱢᱤ ᱦᱩᱭᱩᱹᱜ ᱠᱟᱱ ᱛᱟᱦᱮᱸᱫ ᱟᱫᱚ ᱜᱚᱞᱯᱷᱚᱹᱭ ᱞᱟᱹᱭ ᱮᱫᱟ ᱾ ᱵᱟᱝ ᱪᱚ ᱟᱞᱩ ᱞᱮ ᱦᱟᱞᱟᱝ ᱮᱫᱟ, ᱟᱫᱚᱹᱭ ᱞᱟᱹᱭ ᱮᱫᱟ ᱡᱮ ᱯᱟᱹᱭᱞᱟᱹ ᱚᱠᱚᱭᱹᱪᱚ ᱯᱷᱳᱱ ᱠᱚ ᱠᱤᱨᱤᱧ ᱟᱹᱠᱟᱫᱟ ᱯᱟᱹᱭᱞᱟᱹ ᱯᱟᱹᱭᱞᱟᱹ ᱟᱫᱚ ᱱᱚᱝᱠᱟ ᱜᱮ ᱠᱷᱮᱛ ᱢᱟᱴᱮ ᱤᱫᱤ ᱠᱟᱫᱟ ᱟᱫᱚ ᱠᱩᱸᱧ ᱛᱟᱦᱮᱸ ᱠᱟᱱᱟ ᱠᱩᱸᱧ ᱦᱟᱱᱟ ᱫᱷᱟᱨᱮ ᱜᱮ ᱪᱮᱠᱟᱮ ᱱᱚᱜᱼᱚ ᱱᱚᱝᱠᱟ ᱯᱷᱳᱱᱮ ᱫᱚᱦᱚ ᱦᱚᱴᱚ ᱞᱟᱜ-ᱟ ᱛᱟᱨᱯᱚᱨ ᱠᱟᱹᱢᱤ ᱠᱟᱹᱢᱤᱛᱮ ᱱᱚᱛᱮ ᱠᱚ ᱟᱹᱪᱩᱨ ᱟᱠᱟᱱᱟ ᱾
ᱦᱮᱸ ᱾
ᱟᱫᱚᱹᱭ ᱞᱟᱹᱭᱫᱟᱭ ᱡᱮ ᱟᱪᱠᱟ ᱯᱷᱳᱱ ᱥᱟᱰᱮ ᱱᱟ ᱯᱷᱳᱱ ᱦᱮᱡ ᱯᱳᱭᱞᱳ ᱯᱷᱳᱱ ᱯᱷᱳᱱ ᱛᱳᱫ ᱟᱹᱠᱟᱱᱟ ᱠᱩᱸᱧ ᱫᱚᱱ ᱯᱟᱨᱚᱢ ᱠᱟᱛᱮ ᱜᱮ ᱯᱷᱳ ᱥᱟᱵᱮ ᱪᱟᱞᱟᱣ ᱟᱠᱟᱱᱟ ᱟᱫᱚ ᱛᱚᱠᱷᱚᱱ ᱫᱚ ᱚᱱᱠᱟᱭ ᱢᱚᱱᱮ ᱜᱮᱭᱟ ᱦᱚᱲ ᱴᱟᱜ ᱫᱚ ᱯᱷᱳᱱ ᱡᱩᱫᱤ ᱵᱟᱹᱧ ᱥᱟᱯᱟ ᱡᱮ ᱥᱟᱯ ᱛᱮᱜᱮ ᱦᱩᱭᱩᱜ-ᱟ ᱛᱟᱛᱮ ᱠᱩᱸᱧ ᱢᱩᱧ ᱫᱷᱚᱱ ᱯᱟᱨᱚᱢ ᱠᱟᱛᱮᱫ ᱦᱳᱞᱳ ᱾ ᱚᱱᱠᱟᱱ ᱚᱵᱚᱥᱛᱟ ᱾
ᱦᱩᱸ ᱾ ᱟᱸᱫᱚ ᱮᱠᱷᱚᱱ ᱫᱚ ᱱᱟᱣᱟ ᱱᱟᱣᱟ ᱯᱷᱳᱱ ᱠᱚ ᱦᱮᱡ ᱵᱟᱲᱟ ᱟᱠᱟᱱᱟ ᱞᱟᱦᱟ ᱛᱮᱱᱟᱜ ᱠᱚᱫᱚ ᱢᱟᱱᱮ ᱦᱤᱲᱤᱧ ᱞᱮᱠᱟ ᱦᱤᱲᱤᱧ ᱠᱟᱱᱟ ᱟᱵᱚ ᱠᱚᱨᱮᱱ ᱡᱟᱦᱟᱸᱭ ᱫᱚ ᱩᱱᱠᱩ ᱫᱚ ᱧᱮᱞ ᱦᱚᱸ ᱵᱟᱠᱚ ᱧᱟᱢᱟ ᱡᱮᱱᱤᱡ ᱡᱟᱦᱟ ᱟᱵᱚ ᱵᱩᱱ ᱤᱭᱟᱹ ᱦᱮᱡ ᱟᱠᱟᱫᱟ ᱞᱟᱦᱟ ᱛᱮᱱᱟᱜ ᱠᱚ ᱾ ᱡᱟ ᱞᱟᱦᱟᱸ ᱛᱮᱫᱚ ᱡᱟᱠ ᱜᱮ ᱠᱟᱹᱴᱤᱡ ᱨᱮᱹᱵᱚᱱ ᱡᱟᱦᱱᱟᱜ ᱵᱚᱱ ᱜᱟᱛᱮ ᱵᱟᱲᱟᱜ ᱠᱟᱱ ᱛᱟᱦᱮᱱᱟ ᱜᱩᱞᱤ ᱠᱚ ᱡᱟᱦᱟᱸᱱᱟᱜ ᱤᱭᱟᱹ ᱠᱚ ᱴᱷᱮᱸᱜᱟ ᱴᱷᱮᱸᱜᱟ ᱠᱚᱛᱮ ᱠᱚ ᱜᱟᱛᱮᱜ ᱠᱟᱱ ᱛᱟᱦᱮᱱᱟ ᱡᱟᱦᱟᱸᱱᱟᱜ ᱵᱟᱴᱤ ᱫᱟᱠᱟ ᱩᱛᱩ ᱫᱟᱠᱟ ᱠᱚ ᱠᱷᱮᱞ ᱵᱟᱲᱟᱭ ᱠᱟᱱᱟ ᱛᱟᱦᱮᱱᱟ ᱾ ᱟᱨ ᱮᱠᱷᱚᱱ ᱫᱚ ᱦᱟᱸᱜ ᱚᱱᱠᱟ ᱫᱚᱠᱚ ᱠᱷᱮᱞ ᱠᱟᱱᱟ? ᱛᱚ ᱜᱤᱫᱽᱨᱟᱹ ᱜᱮ ᱚᱲᱟᱹᱜ ᱚᱲᱟᱹᱜ ᱦᱮᱱᱟᱜ ᱠᱚᱣᱟ ᱡᱚᱛᱚ ᱦᱚᱲᱹ ᱯᱷᱳᱱ ᱠᱚ ᱥᱟᱵ ᱟᱸᱠᱟᱫ ᱠᱚᱸᱣᱟ ᱡᱚᱛᱚ ᱦᱚᱲᱹ ᱯᱷᱳᱱ ᱟᱛᱮᱫ ᱠᱚ ᱧᱮᱞ ᱵᱟᱹᱲᱟᱭᱮᱫᱟ ᱦᱮᱸᱥᱮ ᱾
ᱦᱮᱸ ᱾
ᱦᱩᱸ
ᱟᱫᱚ ᱪᱤᱠᱟᱹᱜ ᱠᱟᱱᱟ ᱢᱟᱱᱮ ᱟᱹᱰᱤ ᱠᱤᱪᱷᱩ ᱢᱟᱱᱮ ᱦᱩᱰᱤᱧ ᱩᱢᱮᱨ ᱨᱮᱱᱟᱜ ᱡᱤᱱᱤᱥ ᱨᱟᱹᱥ ᱠᱟᱹ ᱫᱚᱵᱚᱱ ᱢᱟᱱᱮ ᱵᱚᱱ ᱟᱫᱮᱜ ᱛᱟᱵᱚᱱᱟ ᱟᱫᱮᱜ ᱢᱟᱱᱮ ᱵᱚᱱ ᱢᱟᱱᱮ ᱜᱤᱫᱽᱨᱟᱹ ᱠᱚ ᱦᱚᱸ ᱢᱮᱫᱴᱮᱡ ᱮᱴᱟᱜ ᱰᱟᱦᱟᱨ ᱛᱮ ᱞᱮᱠᱟᱧ ᱵᱩᱡᱷᱟᱹᱣ ᱮᱫᱟ ᱠᱟᱨᱚᱱ ᱞᱟᱦᱟ ᱛᱮᱫᱚ ᱟᱸᱵᱚᱹᱨᱮᱱ ᱟᱭᱳ ᱵᱟᱹᱵᱟ ᱫᱚ ᱧᱮᱞ ᱠᱚᱢ ᱠᱷᱮᱞ ᱠᱷᱟᱹᱛᱤᱨ ᱠᱚ ᱫᱟᱞ ᱠᱮ ᱵᱚᱱᱟ, ᱱᱮᱛᱟᱨ ᱜᱤᱫᱽᱨᱟᱹ ᱫᱚ ᱚᱲᱟᱹᱜ ᱠᱷᱚᱱ ᱵᱟᱠᱚ ᱩᱰᱩᱠᱚᱹᱜ ᱠᱷᱟᱱ ᱠᱷᱟᱹᱛᱤᱨ ᱠᱚ ᱫᱟᱞ ᱟᱹ ᱜᱚᱡ ᱠᱚᱸᱣᱟ᱾
ᱮᱠᱫᱚᱢ ᱫᱟᱢᱤ ᱠᱟᱛᱷᱟ ᱵᱮᱱ ᱞᱟᱹᱭ ᱠᱟᱫᱟ ᱚᱱᱟ ᱠᱟᱹᱴᱤᱡ ᱨᱟᱭᱤᱴ ᱠᱟᱛᱷᱟ ᱵᱮᱱ ᱞᱟᱹᱭ ᱠᱟᱫᱟ᱾ ᱮᱠᱷᱚᱱ ᱫᱚ ᱚᱝᱠᱟ ᱜᱮ ᱪᱟᱞᱟᱹᱜ ᱠᱟᱱᱟ ᱤᱧ ᱦᱚᱧ ᱧᱮᱞ ᱠᱟᱫᱟ ᱧᱮᱞ ᱫᱚ᱾ ᱡᱮ ᱟᱸᱵᱚ ᱟᱸᱵᱩ ᱵᱮᱞᱟ ᱫᱚ ᱱᱚᱜᱼᱚᱭ ᱠᱷᱮᱞᱢ ᱪᱟᱞᱟᱹᱣ ᱠᱚᱸᱜᱣᱟ ᱥᱮᱛᱟᱹᱜ ᱟᱸᱜᱟ ᱨᱮ ᱜᱚᱜᱚ ᱴᱷᱮᱸᱜᱟ ᱥᱟᱵ ᱠᱟᱛᱮᱫ ᱦᱤᱡᱩᱜᱼᱟ ᱚᱱᱰᱮ ᱱᱤᱛ ᱦᱚᱸᱚᱸ ᱵᱟᱢ ᱥᱮᱱ ᱫᱟᱲᱮᱭᱟ-ᱜ ᱠᱟᱱᱟ ᱚᱲᱟᱹᱜ ᱮᱱᱟ ᱟᱜᱟᱹᱨᱮᱢ ᱦᱮᱡ ᱠᱟᱱᱟ, ᱠᱷᱮᱞ ᱛᱮᱦᱚᱸ ᱵᱟᱝ ᱵᱷᱟᱜᱟᱜ ᱠᱟᱱᱟ, ᱟᱨ ᱱᱮᱛᱟᱨ ᱱᱩᱠᱩ ᱜᱤᱫᱽᱨᱟᱹ ᱫᱚ ᱢᱮᱱᱠᱩ ᱢᱮᱛᱟ ᱠᱚ ᱠᱟᱱᱟ ᱚᱲᱟᱹᱜ ᱠᱷᱚᱱᱚᱸ ᱵᱟᱠᱚᱸ ᱩᱰᱩᱠᱚᱹᱜ ᱠᱟᱱᱟ, ᱢᱮᱛᱟ ᱠᱚ ᱠᱟᱱᱟ ᱠᱷᱮᱞᱹᱯᱮ ᱱᱟᱥᱮᱱᱟ-ᱜ ᱵᱟᱭᱨᱮ ᱠᱚᱨᱮ ᱫᱚ ᱦᱚᱲᱹᱢᱚ ᱥᱟᱨ ᱴᱷᱤᱠ ᱜᱮ ᱛᱟᱦᱮᱸᱱᱟ ᱛᱷᱚᱲᱟ᱾ ᱦᱩᱸ᱾
ᱱᱚᱝᱹᱠᱟ ᱞᱟᱹᱭ ᱵᱟᱲᱟᱜᱼᱟ ᱱᱚᱝᱹᱠᱟ ᱵᱷᱟᱭᱯᱩ ᱜᱤᱫᱽᱨᱟᱹ ᱛᱟᱠᱚ ᱢᱮᱱᱟᱜ ᱠᱚᱣᱟ ᱟᱫᱚ ᱡᱩᱫᱤ ᱱᱚᱝᱠᱟ ᱵᱚᱞ ᱠᱷᱮᱞ ᱠᱚᱢ ᱪᱟᱜᱼᱟ ᱟᱞᱤ ᱩᱠᱩᱨ ᱡᱟᱦᱟᱸᱭ ᱡᱩᱫᱤ ᱵᱟᱹᱦᱩ ᱛᱮᱟᱱᱟᱜ ᱮᱢ ᱧᱟᱢ ᱠᱮᱫᱮ ᱠᱟᱱᱟ ᱠᱟᱭᱱᱟᱭ ᱵᱷᱟᱭᱯᱚ ᱫᱚ ᱞᱟᱹᱭᱟᱢ ᱦᱟᱹᱱᱤᱡ ᱜᱤᱫᱽᱨᱟᱹ ᱚᱲᱟᱹᱜ ᱨᱮ ᱵᱚᱞᱚ ᱠᱟᱱᱟ ᱚᱲᱟᱹᱜ ᱠᱷᱚᱱ ᱜᱮ ᱵᱟᱭ ᱩᱰᱩᱠᱚᱜᱼᱟ ᱪᱮᱫ ᱪᱚᱭ ᱪᱤᱠᱟᱹᱭᱮᱜ᱾
ᱚᱝᱠᱟ
ᱛᱟᱦᱚᱞᱮ ᱵᱚᱞ ᱠᱚᱫᱚᱢ ᱠᱷᱮᱞ ᱛᱟᱦᱮᱸᱱ ᱜᱤᱭᱟ ᱥᱮ ᱵᱟᱝ?
ᱦᱮᱸ ᱱᱮᱛᱟᱨ ᱦᱚᱸ ᱠᱷᱮᱞ ᱦᱩᱭᱩᱜᱼᱟ ᱟᱞᱮ ᱵᱚᱠᱷᱮᱞ ᱢᱟᱱᱮ ᱟᱞᱮ ᱱᱚᱣᱟ ᱤᱭᱩᱱᱤᱹᱵᱷᱟᱨᱥᱤᱴᱤ ᱦᱳᱥ ᱴᱮᱞ ᱞᱮ ᱛᱟᱦᱮᱸᱱᱟᱛᱚ ᱢᱳᱴᱟ-ᱢᱩᱴᱤ ᱮ ᱡᱟᱦᱟᱸ ᱛᱤᱱᱟᱹᱜ ᱡᱟᱦᱟᱸ ᱞᱮᱠᱟ ᱮᱸ ᱪᱷᱚᱴᱟ ᱛᱮᱜᱮ ᱠᱷᱮ ᱫᱚᱞᱮ ᱟᱨᱚ ᱢᱟᱞᱮ ᱟᱨᱟᱢᱵᱷᱚ ᱫᱟᱲᱮᱭᱟᱜᱼᱟ, ᱪᱷᱚᱴᱟ ᱠᱷᱚᱱ ᱠᱷᱮᱞ ᱥᱩᱨᱩᱜ ᱠᱚᱢ ᱠᱚᱨᱮ ᱟᱴ ᱴᱟ ᱯᱚᱨᱡᱚᱱ ᱛᱚ᱾
ᱚ᱾ ᱢᱟᱱᱮ ᱟᱹᱭᱩᱵ ᱡᱚᱠᱷᱮᱡ ᱥᱮ ᱥᱤᱧ ᱵᱮᱲᱟ? ᱞᱟᱹᱭᱤᱴ ᱞᱟᱹᱭᱤᱴ ᱠᱚᱠᱚ ᱞᱟᱜᱟᱣ ᱠᱟᱫ ᱯᱮᱭᱟ?
ᱦᱮᱸ ᱞᱟᱭᱤᱴ ᱠᱚᱫᱚ ᱞᱟᱜᱟᱣ ᱚᱱᱟ ᱠᱚᱫᱚ ᱜᱷᱟᱥ ᱰᱟᱹᱦᱤ ᱠᱟᱱᱟ᱾
ᱛᱟᱦᱞᱮ ᱛᱚ ᱟᱹᱰᱤ ᱢᱚᱸᱡᱽ ᱜᱮᱭᱟ?
ᱦᱮᱸ ᱢᱚᱸᱡᱽ ᱫᱚ ᱢᱚᱸᱡᱽ ᱜᱮᱭᱟ᱾
ᱱᱮᱭᱟᱜ ᱱᱮ ᱦᱚᱲᱟᱜ ᱟᱞᱮᱭᱟᱜ ᱦᱚᱸ ᱜᱚᱰᱟ ᱦᱮᱸᱱᱟᱜ ᱟᱠᱟᱫᱟ ᱢᱟᱱᱮ ᱟᱛᱳ ᱯᱟᱥᱮ ᱨᱮ, ᱚᱸᱰᱮ ᱦᱚᱸ ᱞᱟᱭᱤᱴ ᱠᱚ ᱞᱟᱜᱟᱣ ᱠᱟᱜ ᱠᱚ ᱛᱟᱦᱮᱸᱱᱟ ᱢᱚᱸᱡᱽᱜᱤ᱾ ᱟᱫᱚ ᱠᱚᱭ ᱪᱩᱠᱩ ᱠᱩᱢᱵᱽᱲᱩ ᱤᱫᱤ ᱟᱠᱟᱫ ᱠᱚ ᱮᱠᱷᱚᱱ, ᱞᱟᱭᱤᱴ ᱠᱚ ᱠᱩᱢᱲᱩᱭᱮᱫ ᱠᱚᱣᱟ ᱩᱱᱠᱩ᱾
ᱚ ᱦᱟᱸᱱᱮ ᱡᱟᱦᱟᱸ ᱢᱟᱨᱟᱝ ᱢᱟᱨᱟᱝ ᱞᱟᱭᱤᱴ ᱥᱚᱞᱟᱨ ᱫᱤᱭᱮᱹ ᱚᱱᱟ ᱞᱟᱭᱤᱴ?
ᱦᱮᱸ ᱢᱟᱱᱮ ᱩᱱᱠᱩ ᱫᱚ ᱢᱤᱫᱴᱮᱜ ᱠᱟᱛᱮ ᱠᱚ ᱛᱟᱦᱮᱸ ᱠᱟᱱ ᱛᱮᱠᱚ ᱤᱫᱤ ᱠᱟᱜ ᱠᱚᱣᱟ᱾ ᱛᱚᱠᱷᱚᱱ ᱫᱚ ᱥᱳᱞᱟᱨ ᱞᱟᱭᱤᱰ ᱵᱟᱝ ᱛᱟᱦᱮᱸ ᱠᱟᱱᱟ ᱟᱹᱰᱤ ᱟᱹᱰᱤ ᱥᱮᱫᱟᱭ ᱨᱮᱠᱚ ᱞᱟᱜᱟᱣ ᱠᱟᱜ ᱛᱟᱦᱮᱸᱱᱟ ᱥᱮ? ᱚᱱᱮ ᱰᱟᱭᱨᱮᱠᱴ ᱞᱟᱭᱤᱱ ᱛᱮᱜᱮ ᱠᱚ ᱪᱟᱹᱞᱩᱜ ᱠᱟᱱ ᱛᱟᱦᱮᱸᱱᱟ ᱢᱤᱫᱴᱮᱱ ᱠᱟᱛᱮ ᱠᱚ ᱛᱟᱦᱮᱸ ᱠᱟᱱᱟ ᱩᱱᱠᱩ ᱤᱭᱟᱹ ᱯᱩᱱᱭᱟ ᱯᱩᱱᱭᱟ ᱠᱚ ᱞᱟᱜᱟᱣ ᱠᱟᱫ ᱠᱚ ᱛᱟᱦᱮᱱᱟ ᱢᱟᱱᱮ ᱯᱩᱱᱭᱟ ᱠᱚ ᱞᱟᱜᱟᱣ ᱠᱟᱫ ᱠᱚ ᱛᱟᱦᱮᱸᱱᱟ ᱠᱳᱱᱟ ᱠᱳᱱᱟ᱾ ᱡᱟᱦᱟᱸ ᱴᱩᱠᱩ ᱜᱩᱞᱤ ᱯᱛᱨᱠ ᱫᱷᱟᱨᱮ ᱫᱷᱟᱨᱮ ᱛᱮ ᱡᱟᱦᱟᱸ ᱥᱟᱶ ᱢᱤᱫ ᱥᱮ ᱱᱚᱣᱟ ᱥᱟᱶ ᱢᱤᱫ ᱛᱮ᱾ ᱟᱫᱚ ᱮᱠᱷᱚᱱ ᱫᱚ ᱪᱤᱞᱤ ᱜᱮ ᱵᱟᱱᱩᱜ ᱤᱫᱤ ᱪᱟᱵᱟ ᱠᱟᱫᱟ ᱠᱚ ᱥᱳᱵ᱾ ᱟᱫᱚ ᱮᱠᱷᱚᱱ ᱫᱚ ᱧᱩᱛ ᱜᱤ ᱱᱚᱝᱠᱟ ᱪᱷᱚᱴᱟ ᱵᱟᱡᱟᱣ ᱞᱮᱱᱠᱷᱟᱱ ᱜᱮ ᱧᱩᱛᱩᱜ ᱠᱟᱱᱟ ᱮᱠᱷᱚᱱ ᱫᱚ ᱦᱟᱸᱜ᱾ ᱚᱱᱠᱟ ᱥᱟᱲᱮ ᱪᱷᱚᱴᱟ ᱛᱮᱜᱮ ᱧᱩᱛᱩᱜ ᱠᱟᱱᱟ, ᱟᱫᱚ ᱥᱟᱲᱮ ᱪᱷᱚᱴᱟ ᱛᱮᱜᱮ ᱛᱮᱞᱮ ᱦᱤᱡᱩᱜ ᱚᱱᱟ ᱚᱱᱠᱟ ᱪᱟᱹᱨᱴᱟ ᱜᱟᱱ ᱦᱮᱞᱟᱜ ᱦᱩᱭᱩᱜ ᱠᱟᱱᱟ ᱜᱚᱰᱟ ᱥᱮᱜ, ᱟᱨ
ᱧᱮᱞ ᱟᱜᱩᱸ ᱦᱩᱭ ᱠᱟᱱᱟ ᱱᱚᱝᱠᱟᱨᱤ ᱩᱛᱩᱜᱟ ᱧᱩᱛ ᱨᱮᱫᱚ ᱪᱤᱠᱟᱹᱛᱮᱢ ᱠᱷᱮᱞ ᱫᱟᱲᱮᱭᱟᱜ-ᱟ᱾
ᱦᱩᱸ ᱵᱮᱠᱟᱨ ᱵᱟᱡᱟᱣ ᱮᱢᱚᱱ ᱱᱚᱜᱟᱵᱩᱱ ᱟᱵᱩ ᱜᱮ ᱦᱮᱸᱥᱮ ᱟᱵᱩ ᱟᱵᱩ ᱜᱮᱛᱚ ᱵᱩᱱ ᱠᱷᱮᱞᱟ᱾ ᱦᱩᱸ
ᱟᱫᱚ ᱡᱮᱢᱚᱱ ᱟᱞᱮᱭᱟᱜ ᱦᱚᱸ ᱱᱚᱰᱮ ᱪᱤᱠᱟᱹᱱ ᱜᱮᱛᱟ ᱞᱮᱭᱟ ᱢᱟᱱᱮ ᱢᱤᱫ ᱫᱷᱟᱨᱮ ᱛᱮᱜᱮ ᱞᱟᱭᱤᱴ ᱫᱚ ᱢᱮᱱᱟᱜ-ᱟ ᱟᱫᱚ ᱢᱟᱱᱮ ᱮ ᱡᱟᱦᱟᱸ ᱫᱷᱟᱨᱮ ᱞᱟᱹᱭᱤᱴ ᱢᱮᱱᱟᱜ-ᱟ ᱧᱮᱞ ᱢᱮ ᱚᱱᱟ ᱫᱷᱟᱨᱮ ᱠᱷᱚᱱ ᱡᱩᱫᱤ ᱵᱟᱝ ᱡᱟᱦᱟᱸ ᱫᱷᱟᱨᱮ ᱞᱟᱭᱤᱴ ᱵᱟᱱᱩᱜ-ᱟ ᱚᱱᱟ ᱫᱷᱟᱨᱮ ᱨᱮ ᱨᱮᱱ ᱜᱩᱫᱽᱨᱟᱹ ᱡᱩᱫᱤ ᱛᱟᱦᱮᱱᱟ ᱡᱩᱫᱤ ᱟᱢ ᱥᱮᱜ ᱥᱟᱢᱟᱝ ᱠᱟᱜᱟ ᱧᱩᱛ ᱜᱮᱢ ᱠᱚᱭᱚᱜ ᱜᱮᱭᱟ ᱢᱟᱱᱮ ᱦᱚᱲᱢᱚ ᱴᱟᱜ ᱧᱮᱧᱟᱢ ᱛᱟᱭᱟ ᱚᱠᱚᱭ ᱵᱟᱢ ᱴᱷᱤᱠᱟᱹ ᱫᱟᱲᱮᱟᱭᱟ
ᱦᱚᱸ
ᱢᱟᱱᱮ ᱢᱤᱫ ᱫᱷᱟᱨᱮ ᱛᱮᱜᱮ ᱞᱟᱭᱤᱴ ᱛᱟᱣ ᱟᱫᱚ ᱠᱷᱮᱞ ᱠᱷᱮᱞ ᱛᱮ ᱦᱚᱲ ᱫᱚ ᱠᱟᱹᱴᱤᱡ ᱮᱢ ᱧᱮᱞ ᱴᱷᱟᱹᱣᱠᱟᱹᱭ ᱭᱟ
ᱦᱩᱸ
ᱵᱟᱠᱷᱟᱱ ᱡᱮ ᱵᱤᱨᱟᱴ ᱪᱟᱹᱛ ᱫᱷᱟᱨᱮ ᱛᱮ ᱵᱤᱨᱟᱴ ᱞᱟᱹᱭᱤᱴ ᱱᱚᱝᱠᱟ ᱫᱚ ᱵᱟᱝ ᱠᱟᱱᱟ ᱢᱟᱱᱮ ᱨᱟᱥᱛᱟ ᱫᱷᱟᱨᱮ ᱱᱚᱝᱠᱟ ᱰᱟᱹᱦᱤ ᱛᱟᱞᱮ ᱟᱫᱚ ᱨᱟᱥᱛᱟ ᱨᱟᱥᱛᱟ ᱛᱮ ᱯᱩᱨᱟᱹ ᱞᱟᱭᱤᱴ ᱠᱚ ᱯᱷᱚᱠᱟᱥ ᱟᱠᱟᱫᱟ ᱰᱟᱦᱤ ᱥᱮᱫ ᱜᱮ
ᱚ ᱛᱚ ᱱᱟᱥᱮ ᱱᱟᱥᱮ ᱧᱮᱞ ᱧᱟᱢᱚᱜ ᱠᱟᱱ ᱜᱮᱭᱟ
ᱦᱮᱸ ᱢᱟᱱᱮ ᱧᱮᱞ ᱧᱟᱢ ᱧᱮᱞ ᱫᱚᱢ ᱧᱮᱞ ᱧᱟᱢᱟ ᱟᱫᱚ ᱡᱩᱫᱤ ᱮᱜ ᱢᱟᱱᱮ ᱯᱞᱮᱭᱟᱨ ᱱᱚᱣᱟ ᱫᱷᱟᱨᱮ ᱛᱟᱦᱮᱱᱟ ᱩᱱᱤ ᱫᱚ ᱵᱟᱢ ᱧᱮᱧᱟᱢᱮᱭᱟ ᱟᱨ ᱧᱮᱞ ᱧᱟᱢ ᱢᱟᱱᱮ ᱧᱩᱛᱩᱚᱜ-ᱟ ᱟᱨᱠᱤ ᱢᱟᱱᱮ ᱟᱭᱟᱜ ᱢᱟᱱᱮ ᱛᱟᱨᱟᱥ ᱴᱟᱜ ᱫᱮᱭᱟ ᱫᱷᱟᱨᱮ ᱯᱟᱲᱟᱜ ᱠᱟᱱᱟ ᱢᱟᱱᱮ ᱢᱮᱫᱦᱟ ᱧᱩᱛ ᱮᱱ ᱛᱟᱭᱟ ᱵᱟᱢ ᱴᱷᱟᱹᱣᱠᱟᱹᱭᱟ
ᱥᱮᱛᱟᱜ ᱵᱮᱲᱟ ᱠᱚ ᱦᱮᱞᱟᱜ ᱛᱟᱦᱮᱱ ᱜᱮᱭᱟ ᱜᱚᱰᱟ
ᱦᱮᱸ ᱥᱮᱛᱟᱜ ᱵᱮᱲᱟ ᱜᱚᱰᱟ ᱠᱚ ᱪᱟᱞᱟᱜ-ᱟ ᱥᱮᱛᱟᱜ ᱵᱮᱲᱟ ᱚᱠᱚᱭ ᱢᱟᱱᱮ ᱯᱮᱨᱮᱡ ᱠᱟᱜᱟᱠᱚ ᱚᱠᱚᱭ ᱫᱚ ᱫᱟᱹᱲ ᱠᱚ ᱪᱟᱞᱟᱜ-ᱟ ᱚᱠᱚᱭ ᱫᱚ ᱛᱟᱲᱟᱢ ᱵᱟᱲᱟ ᱚᱠᱚᱭ ᱟᱹᱰᱤ ᱨᱚᱠᱚᱢ ᱠᱟᱭᱫᱟ ᱚᱠᱚᱭ ᱡᱮ ᱧᱮᱞᱮᱢᱮ ᱫᱷᱮᱭᱟᱱᱮ ᱪᱟᱞᱟᱜ-ᱟ ᱫᱩᱲᱩᱵ ᱠᱚᱜ ᱟᱭ ᱥᱩᱫᱩ
ᱦᱩᱸ ᱟᱞᱮ ᱚᱱᱛᱮ ᱦᱚᱸ ᱠᱚ ᱪᱟᱞᱟᱜ ᱛᱟᱦᱮᱱ ᱜᱮ ᱥᱮᱛᱟᱜ ᱥᱮᱛᱟᱜ ᱯᱮᱨᱟᱭ ᱞᱮᱠᱟ ᱦᱚᱲ ᱠᱚ ᱪᱟᱞᱟᱜ ᱛᱟᱦᱮᱱ ᱡᱟᱦᱟᱸ ᱛᱤᱱᱟᱹᱜ ᱛᱚᱠᱷᱚᱱ ᱫᱚ ᱢᱚ ᱟᱭᱢᱟ ᱦᱚᱲ ᱠᱚ ᱪᱟᱞᱟᱜ